ᱵᱮ᱾
ᱦᱮᱸ ᱜᱚᱢᱠᱮ ᱨᱚᱲ ᱟᱡᱚ
ᱦᱳᱭ ᱜᱚᱝᱠᱮ ᱟᱸᱡᱚᱢ ᱧᱟᱢᱚᱜ ᱠᱟᱱᱟ ᱜᱚᱝᱠᱮ ᱜᱚᱝᱠᱮ ᱞᱟᱹᱭ ᱫᱟᱞᱤᱧ ᱱᱟᱯᱟᱭ ᱜᱮ ᱛᱚ
ᱦᱮᱸ ᱱᱟ ᱯᱟᱭ ᱵᱟᱲᱟ ᱮ ᱫᱚ ᱦᱚᱸᱜᱼᱚᱭ ᱱᱟᱯᱟᱭ ᱵᱟᱲᱟ ᱜᱮ᱾ ᱛᱟᱞᱦᱮ ᱜᱚᱢᱠᱮ ᱟᱢᱜᱮ ᱚᱠᱟ ᱞᱮᱠᱟ ᱢᱮᱱᱟᱜ ᱢᱮᱭᱟ ᱱᱤᱛᱚᱜ ᱫᱚ
ᱜᱚᱝᱠᱮ ᱤᱧᱦᱚᱸ ᱤᱧᱦᱚᱸ ᱱᱟᱯᱟᱭ ᱜᱮ ᱢᱤᱱᱟᱹᱧᱟ ᱚᱱᱟ ᱵᱟᱨᱥᱤᱧ ᱯᱮ ᱢᱟᱦᱟᱸ ᱫᱚ᱾ ᱦᱮᱸ, ᱫᱟᱜ ᱡᱟᱹᱲᱤ ᱠᱷᱟᱹᱛᱤᱨ ᱦᱚᱲᱢᱚ ᱠᱚ ᱵᱟᱹᱲᱤᱡ ᱞᱮᱱ ᱛᱟᱦᱮᱸᱫ᱾ ᱨᱟᱱ ᱠᱚ ᱟᱹᱜᱩ ᱵᱟᱲᱟ ᱠᱟᱛᱮ ᱱᱤᱛᱚᱜ ᱫᱚ ᱱᱟᱯᱟᱭ ᱵᱟᱲᱟ ᱜᱮ, ᱜᱚᱝᱠᱮ ᱛᱚᱵᱮ ᱚᱲᱟᱜ ᱨᱮ ᱚᱠᱟ ᱞᱮᱠᱟ?
ᱠᱮ ᱟᱞᱮᱫᱟ ᱦᱮᱸ ᱱᱤᱭᱟᱹ ᱜᱷᱟᱹᱲᱤ ᱫᱚ ᱱᱟᱯ ᱫᱟᱜ ᱡᱟᱯᱩᱫ ᱪᱟᱥᱼᱵᱟᱥ ᱠᱚ ᱞᱟᱜᱟᱣ ᱠᱟᱜ ᱫᱤᱱ ᱢᱟ ᱫᱟᱜ ᱡᱟ ᱰᱤᱱ ᱠᱷᱮᱛ ᱨᱮ ᱵᱚᱱ ᱠᱟᱹᱢᱤᱭᱟ᱾ ᱟᱨ ᱚ ᱱᱤᱝᱠᱟ ᱵᱚᱱ ᱞᱚᱦᱚᱫ ᱢᱟᱫᱟᱜ ᱫᱩᱠᱚ ᱨᱩᱣᱟ ᱦᱟᱹᱥᱩ ᱠᱚᱫᱚ ᱡᱚᱴᱟᱣ ᱜᱚᱫᱚᱜ ᱜᱮᱭᱟ ᱜᱚᱝᱠᱮ ᱱᱮᱛᱟᱨ ᱫᱤᱱ ᱢᱟᱛᱚ᱾ ᱜᱚᱝᱠᱮ ᱛᱟᱞᱦᱮ ᱜᱚᱝᱠᱮ ᱚᱱᱛᱮ ᱟᱯᱮ ᱥᱮᱫ ᱫᱚ ᱪᱟᱥᱼᱵᱟᱥ ᱠᱟᱹᱢᱤ ᱠᱚᱫᱚ ᱯᱮ ᱥᱤᱹᱛᱟᱵ ᱧᱚᱜ ᱠᱮᱫᱟ ᱥᱮ ᱟᱹᱣᱨᱤ ᱯᱮ ᱥᱤ ᱛᱩᱯᱟ
ᱜᱚᱝᱠᱮ ᱪᱟᱥᱼᱵᱟᱥ ᱠᱟᱹᱢᱤ ᱫᱚ ᱥᱟᱹᱛ ᱡᱷᱟᱨᱟ ᱞᱮᱠᱟ ᱜᱮ ᱥᱟᱹᱛ ᱡᱷᱟᱨᱟ ᱠᱟᱱᱟ᱾ ᱢᱮᱱᱠᱷᱟᱱ ᱢᱤᱫᱴᱟᱝ ᱵᱟᱨᱭᱟ ᱦᱟᱸᱰᱮ ᱱᱟᱰᱮ ᱴᱩᱠᱼᱴᱟᱠ ᱠᱚ ᱥᱟᱨᱮᱡ ᱟᱠᱟᱱᱟ ᱚᱱᱟ ᱠᱚᱫᱚ ᱱᱟᱥᱮ ᱰᱤᱨᱤ ᱧᱚᱜ ᱜᱮᱭᱟ ᱦᱟᱜ ᱟᱨᱠᱤ᱾ ᱜᱚᱝᱠᱮ ᱛᱚᱵᱮᱧ ᱞᱟᱹᱭ ᱫᱟ ᱟᱞᱟᱝ ᱛᱮᱦᱮᱧ ᱢᱤᱫᱴᱟᱝ ᱥᱟᱛᱟᱢ ᱟᱛᱮᱫ ᱞᱟᱝ ᱨᱚᱯᱚᱲ ᱞᱮᱠᱷᱟᱱ ᱱᱟ ᱵᱷᱟᱹᱜᱤ ᱠᱚᱜᱼᱟ᱾
ᱦᱮᱸ ᱜᱚᱝᱠᱮ ᱚᱱᱟ ᱢᱟ ᱟᱹᱰᱤ ᱱᱟᱯᱟ ᱠᱟᱛᱷᱟ ᱢᱮᱰᱟᱣ ᱫᱚ ᱟᱹᱰᱤ ᱱᱟᱯᱟᱭ ᱠᱟᱛᱷᱟ ᱥᱟᱛᱟᱢ ᱟᱛᱮ ᱟᱪᱪᱷᱟ ᱜᱚᱝᱠᱮ ᱛᱟᱦᱚᱞᱮ ᱥᱟᱛᱟᱢ ᱫᱚ ᱳ ᱠᱤᱨᱩ ᱛᱟᱨᱟᱝ ᱢᱮᱥᱮ᱾
ᱜᱚᱝᱠᱮ ᱥᱟᱛᱟᱢ ᱫᱚ ᱟᱵᱚ ᱱᱚᱣᱟ ᱟᱸ ᱥᱟᱸ
ᱱᱟᱥᱮ ᱞᱟᱝ ᱨᱚᱯᱚᱲ ᱜᱚᱴᱟ ᱠᱚᱜᱼᱟ ᱟᱹᱰᱤ ᱱᱟᱯᱟᱭ ᱠᱚᱜᱼᱟ᱾
ᱟᱸᱪᱟ ᱟᱪᱟ ᱟᱹᱰᱤ ᱱᱟᱯᱟᱭ ᱠᱟᱛᱷᱟ ᱜᱚᱝᱠᱮ ᱢᱮ ᱚᱝᱠᱮ ᱟ ᱥᱟ-ᱥᱚᱢᱟᱡᱽ ᱨᱮᱱᱟᱜ ᱢᱤᱫᱴᱟᱝ ᱟᱹᱨᱤᱼᱪᱟᱹᱞᱤ ᱚ ᱥᱟᱠᱨᱟᱛ ᱚᱱᱟ ᱠᱚᱢ ᱠᱟᱛᱷᱟ ᱨᱮᱠᱚ ᱢᱮᱱᱟ᱾ ᱠᱟᱱ ᱛᱟᱵᱚᱱᱟ ᱥᱟᱠᱨᱟᱛ᱾ ᱟᱪᱪᱷᱟ ᱜᱚᱝᱠᱮ ᱥᱟᱠᱨᱟᱛ ᱢᱟ ᱛᱟᱦᱚᱞᱮ ᱟᱯᱮ
ᱜᱟᱹᱭ ᱠᱟᱰᱟ᱾
ᱪᱮᱫ? ᱟᱪᱪᱷᱟ ᱜᱚᱝᱠᱮ ᱟᱯᱮ ᱥᱮᱫ ᱫᱚ ᱛᱟᱦᱚᱞᱮ ᱚᱱᱟ ᱥᱟᱠᱨᱟᱛ ᱫᱚ ᱛᱤᱥ ᱠᱚ ᱢᱟᱱᱟᱣᱼᱟ ᱜᱚᱝᱠᱮ?
ᱯᱳᱥ ᱵᱚᱸᱜᱟ ᱨᱮᱱᱟᱜ ᱢᱩᱪᱟᱹᱫ ᱥᱮᱫ ᱢᱩᱪᱟᱹᱫ ᱢᱟᱱᱮ ᱪᱮᱫ ᱤᱧ ᱞᱟᱹᱭᱟ ᱯᱳᱥ ᱵᱚᱸᱜᱟ ᱨᱮᱱᱟᱜ ᱢᱩᱪᱟᱹᱫ ᱥᱮᱫ ᱟᱨ ᱱᱚᱣᱟ ᱡᱟᱦᱟᱸᱴᱟᱜ ᱤᱝᱨᱮᱡᱤ ᱛᱮᱫᱚ ᱛᱮᱚ ᱥᱮᱫ ᱯᱟᱲᱟᱜ ᱠᱟᱱᱟ ᱡᱟᱱᱩᱣᱟᱨᱤ ᱛᱮᱨᱚ ᱪᱩᱛ ᱫᱚ ᱾ ᱜᱚᱢᱠᱮ ᱟᱯᱮ
ᱦᱮᱸᱢ ᱢᱮᱱ ᱠᱮᱫ ᱞᱮᱠᱟ ᱥᱟ ᱚᱱᱟ ᱵᱩᱱ ᱮᱸ ᱥᱟᱠᱨᱟᱛᱚ ᱟ ᱠᱟᱫᱟ ᱜᱩᱡᱩᱜ ᱵᱟᱧᱪᱟᱜ ᱯᱚᱨᱚᱵᱽ ᱥᱮ ᱡᱚᱢ ᱠᱩᱲᱟᱹᱣ ᱯᱚᱨᱚᱵᱽ ᱟᱫᱚ ᱤᱱᱠᱟᱹ ᱫᱚᱥᱟᱨ ᱚᱱᱮ ᱪᱮᱜ ᱠᱚᱯᱮ ᱪᱤᱠᱟᱹᱭᱟ ᱠᱟᱹᱢᱤ ᱦᱚᱨᱟ ᱠᱚ ᱥᱮ ᱪᱮᱫ ᱠᱚᱯᱮ ᱛᱷᱟᱯᱚ ᱪᱮᱜ ᱞᱮᱠᱟᱱᱟ ᱟᱯᱮ ᱥᱮᱱᱟᱜ ᱠᱟᱹᱴᱤᱡ ᱮᱢ ᱞᱟᱹᱭ ᱞᱮᱠᱷᱟᱱ ᱟᱹᱰᱤ ᱜᱮ ᱱᱟᱹᱯᱟᱭ ᱠᱚᱜ ᱫᱚ᱾
ᱜᱚᱝᱠᱮ ᱥᱟᱠᱨᱟᱛ ᱟᱸ ᱥᱟᱠᱨᱟᱛ ᱛᱚ ᱟᱞᱮᱥᱮᱫ ᱫᱚ ᱯᱩᱱ ᱢᱟᱦᱟ ᱞᱮ ᱢᱟᱱᱟᱣᱟ᱾ ᱯᱳᱭᱞᱳ ᱫᱚ ᱡᱟᱦᱟᱸ ᱯᱳᱭᱞᱳ ᱡᱟᱦᱟᱸ ᱚᱱᱟ ᱦᱚᱞᱚᱝ ᱦᱩᱲᱩᱝ ᱥᱮ ᱪᱟᱣᱰᱤ ᱠᱚ ᱞᱟᱹᱭ ᱮᱜᱼᱟ ᱫᱚᱥᱟᱨ ᱥᱤᱧ ᱥᱟᱠᱨᱟᱛ ᱛᱟᱨᱯᱚᱨ ᱫᱤᱱ ᱜᱟᱲᱤ ᱟᱥᱮᱱ ᱟᱨ ᱯᱱᱟ
ᱜᱚᱢᱠᱮ ᱞᱟᱹᱭᱫᱤᱧ ᱟᱸᱡᱚᱢᱚᱜ ᱠᱟᱱᱟ ᱾
ᱠᱚᱚᱲᱮᱚᱢᱠᱮ ᱟᱸᱡᱚᱢᱚᱜ ᱠᱟᱱᱟ ᱾
ᱟᱞᱮ ᱱᱚᱱᱛᱮ ᱦᱚᱸ ᱜᱚᱝᱠᱮ ᱚᱱᱮ ᱢᱮᱱᱠᱮᱫ ᱞᱮᱠᱟᱜᱮ ᱚᱱᱮ ᱦᱚᱞᱚᱝ ᱦᱩᱲᱩ ᱛᱟᱨᱯᱚᱨᱮ ᱜᱟᱲᱤᱭᱟᱥᱮᱱ ᱾ ᱦ ᱢᱮᱱᱟᱜᱼᱟ ᱛᱟᱨᱯᱚᱨᱮ ᱚᱞᱚᱝ ᱫᱚ ᱯᱤᱴᱷᱟᱹ ᱟᱪᱷᱟ ᱜᱚᱢᱠᱮ ᱟᱯᱮ ᱟᱯᱮ ᱥᱮᱫ ᱫᱚ ᱦᱟᱛ ᱨᱮᱫᱚ ᱪᱮᱫ ᱯᱮ ᱯᱤᱴᱷᱟᱹᱭᱟ ᱵᱮᱥᱤ ᱪᱮᱫ ᱡᱮᱫ
ᱟᱪᱷᱟ ᱜᱚᱝᱠᱮ ᱮᱫᱚᱢᱠ ᱦᱮᱡ ᱦᱚᱪᱚ ᱟᱠᱟᱫᱟ ᱡᱚᱛᱷᱟᱛ ᱠᱩᱠᱞᱤ ᱞᱤᱧ ᱫᱚᱦᱚ ᱟᱠᱟᱫᱟ ᱥᱟᱠᱨᱟᱛ ᱨᱮᱢᱟ ᱱᱚᱣᱟ ᱯᱤᱴᱷᱟᱹ ᱜᱮ ᱢᱟᱨᱟᱝ ᱟᱜ ᱠᱟᱱᱟ ᱥᱮ ᱯᱤᱴᱷᱟᱹ ᱫᱟᱨᱟᱭ ᱛᱮᱜᱮ ᱥᱟᱠᱨᱟᱛ ᱢᱟ ᱪᱟᱞᱟᱜ ᱠᱟᱱᱟ ᱾ ᱜᱚᱢᱠᱮ ᱥᱟᱠᱨᱟᱛᱚ ᱟᱞᱮ ᱫᱚ ᱾ ᱥᱤᱢ ᱡᱤᱞᱢ ᱥᱤᱢ ᱡᱤᱞᱞ ᱞᱮ ᱯᱤᱴᱷᱟᱹᱭᱟ ᱛᱟᱨᱯᱚᱨ ᱥᱩᱠᱨᱤ ᱡᱤᱞ ᱯᱤᱴᱷᱟᱹ ᱞᱮ ᱥᱩᱠᱨᱤ ᱡᱤᱞ ᱯᱤᱴᱷᱟᱹ ᱫᱚ ᱥᱟᱱᱟᱢᱛ ᱟᱹᱛᱩ ᱚᱲᱟᱜ ᱨᱮᱜᱮ ᱩᱱᱤᱞᱳᱜ ᱫᱚ ᱧᱟᱢᱚᱜᱼᱟ ᱥᱤᱢ ᱡᱤᱞ ᱠᱚ ᱥᱤᱢ ᱡᱤᱞ ᱞᱮᱴᱚ ᱾ ᱥᱩᱠᱨᱤ ᱡᱤᱞ ᱞᱮᱴᱚ ᱦᱟᱹᱠᱩ ᱠᱚ ᱡᱚᱢ ᱠᱚᱣᱟ ᱵᱤᱞᱤ ᱵᱤᱞᱤ ᱫᱞᱟ ᱠᱚ ᱡᱚᱢ ᱠᱮᱭᱟ ᱟᱨ ᱡᱟᱦᱟᱸᱴᱟᱜ ᱥᱤᱧ ᱥᱟᱠᱨᱟᱛ ᱠᱚ ᱢᱮᱛᱟᱜ ᱠᱟᱱ ᱫᱚ ᱾ ᱟᱨᱚ ᱦᱟᱹᱠᱩ ᱠᱚ ᱡᱚᱢ ᱠᱚᱣᱟ ᱠᱟᱹᱡ- ᱠᱟᱹᱡ ᱦᱟᱹᱠᱩ ᱠᱚ ᱡᱚᱢ ᱠᱚᱣᱟ ᱥᱮᱬᱟ ᱦᱟᱹᱠᱩ ᱠᱚ ᱡᱚᱢ ᱠᱚᱣᱟ ᱾ ᱵᱚᱝᱠᱮᱯᱮᱭ ᱛ ᱫᱚᱠᱟᱞ ᱞᱮᱠᱟ ᱾
ᱦᱮᱸ ᱜᱚᱢᱠᱮ ᱟᱞᱮ ᱦᱚᱜᱼᱚᱝᱠᱟ ᱥᱩᱠᱨᱤ ᱡᱤᱞ ᱥᱤᱢ ᱡᱤᱞ ᱯᱤᱴᱷᱟᱹ ᱞᱟᱴᱟ ᱠᱚ ᱛᱟᱦᱮᱱᱟ ᱵᱮᱵᱚᱥᱛᱷᱟ ᱡᱚᱢᱼ ᱧᱩᱩ ᱠᱚ ᱾ ᱦᱮᱡ ᱫᱷᱷᱟᱱᱤᱡ ᱟᱨᱠᱤ ᱩᱱᱫᱚ ᱥᱟᱱᱟᱢ ᱚᱲᱟᱜ ᱨᱮᱜᱮ ᱾ ᱡᱤᱞ ᱠᱚ ᱛᱟᱦᱮᱱᱟ ᱯᱤᱴᱷᱟᱹ ᱠᱚ ᱧᱟᱢᱚᱜᱼᱟ ᱚᱱᱠᱟ ᱡᱚᱢᱧ ᱧᱩ ᱠᱚᱫᱚ ᱯᱤᱴᱷᱟᱹ ᱡᱚᱢ ᱧᱩ ᱞᱮᱠᱟ ᱥᱟᱱᱟᱢ ᱚᱲᱟᱜ ᱨᱮᱜᱮ ᱚᱱᱠᱟ ᱱᱟᱯᱟᱭ ᱾ ᱟᱨ ᱚᱱᱮ ᱥᱤᱧ ᱥᱟᱠᱨᱟᱛ ᱥᱮ ᱚᱱᱮ ᱡᱟᱦᱟᱸ ᱚᱱ ᱥᱟᱠᱨᱟᱛ ᱛᱩᱯᱩᱱ ᱵᱚᱱ ᱪᱟᱞᱟᱜᱼᱟ ᱪᱟᱞ ᱛᱟᱞ ᱫᱤᱥᱟᱹ ᱢᱟᱱᱮ ᱚᱱᱮ ᱠᱩᱵᱟᱹ ᱠᱩᱸᱵᱟᱹ ᱵᱮᱱᱟᱣ ᱠᱟᱛᱮ ᱜᱤᱫᱽᱨᱟᱹ ᱠᱚ ᱥᱮ ᱥᱟᱱᱟᱢᱠ ᱜᱮ ᱾ ᱱᱛᱟᱞ ᱛᱠᱚ ᱚᱱᱟ ᱠᱚ ᱦᱩᱭᱩᱜ ᱵᱟᱠᱚ ᱢᱮᱱᱫᱚ ᱚᱱᱟ ᱠᱚ ᱟᱛᱟᱨ ᱜᱮᱭᱟ ᱥᱮ ᱵᱟᱝ ᱟᱯᱮ ᱥᱮᱫ
ᱜᱚᱢᱠᱮ ᱚᱱᱟ ᱵᱩᱲᱦᱤ ᱠᱩᱢᱵᱟᱹ ᱨᱮᱱᱟᱜ ᱠᱟᱛᱷᱟ ᱞᱟᱹᱭ ᱞᱟᱦᱟᱨᱮ ᱟᱨ ᱢᱤᱫᱴᱟᱝ ᱠᱟᱛᱷᱟ ᱞᱟᱹᱭ ᱥᱟᱱᱟᱭᱮᱫ ᱞᱤᱧᱟᱹ ᱡᱟᱦᱟᱸᱴᱟᱜ ᱫᱚ ᱾ ᱦᱚᱞᱚᱝ ᱦᱩᱲᱩᱝ ᱥᱮ ᱪᱟᱹᱰᱤ ᱢᱟᱦᱟ ᱠᱚ ᱞᱟᱹᱭᱟᱜ ᱠᱟᱱ ᱫᱚ ᱾
ᱦᱮᱸ ᱦᱮᱸ ᱜᱚᱝᱠᱮᱟᱞᱟᱹᱭ ᱢᱮ
ᱜᱚᱝᱠᱮ ᱚᱱᱟ ᱦᱚᱞᱚᱝ ᱦᱩᱲᱩᱝ ᱥᱮ ᱪᱟᱹᱰᱤ ᱪᱟᱹᱰᱤ ᱢᱟᱦᱟ ᱨᱮᱫᱚ ᱥᱟᱱᱟᱢ ᱠᱚ ᱾ ᱟᱨ ᱥᱟᱱᱟᱢ ᱠᱚ ᱜᱤᱫᱽᱨᱟᱹ ᱠᱚ ᱢᱤᱞᱟᱹᱣ ᱠᱟᱛᱮᱮᱫ ᱥᱤᱸᱜᱟ. ᱲ ᱥᱤᱸᱜᱟᱹᱲ ᱵᱮᱲᱟ ᱫᱚ ᱥᱤᱸᱜᱟᱹᱟᱹᱲ ᱢᱟ ᱥᱤᱸᱜᱟᱹᱲ ᱫᱚ ᱵᱟᱝ ᱱᱚᱝᱠᱟ ᱛᱟᱨᱟᱥᱤᱧ ᱵᱮᱲᱟ ᱾ ᱪᱟᱞᱟᱣ ᱠᱟᱛᱮᱫ ᱚᱱᱟ ᱵᱩᱲᱦᱤ ᱠᱩᱢᱵᱟᱹ ᱠᱚ ᱛᱮᱭᱟᱨ ᱦᱩᱭᱩᱜᱼᱟ ᱡᱟᱦᱟᱸ ᱨᱮ ᱫᱟᱜ ᱫᱟᱜ ᱤᱭᱟᱹ ᱠᱚ ᱫᱟᱜ ᱴᱟᱺᱰᱤ ᱠᱚ ᱢᱮᱱᱟᱜᱼᱟ ᱥᱮ ᱱᱟᱹᱭ ᱠᱚ ᱢᱮᱱᱟᱜᱼᱟ ᱜᱟᱰᱟ ᱠᱚ ᱢᱮᱱᱟᱜᱼᱟ ᱾ ᱚᱸᱰᱮ ᱠᱷᱚᱱᱟᱜ ᱟᱨᱟᱢᱵᱚ ᱠᱟᱛᱮᱮᱫ ᱱᱚᱣᱟ ᱟᱹᱛᱩ ᱾ ᱟ ᱟᱹᱛᱩᱳ ᱥᱩᱨ ᱫᱷᱟᱹᱨᱤᱡ ᱚᱱᱠᱟ ᱵᱩᱲᱤ ᱠᱩᱢᱵᱟᱹ ᱤᱭᱟᱹ ᱠᱚ ᱛᱮᱭᱟᱨ ᱠᱟᱛᱮᱮᱫ ᱟᱹᱜᱩᱭ ᱦᱩᱭᱩᱜᱼᱟ ᱾ ᱚᱱᱟ ᱵᱟᱹᱫᱽ ᱵᱟᱹᱫᱽᱛᱮ ᱛᱮᱭᱟᱨ ᱟᱹᱜᱩ ᱦᱩᱭᱩᱜᱼᱟ ᱾ ᱡᱟᱦᱟᱸ ᱫᱚ ᱦᱟᱸᱜ ᱡᱟᱦᱟᱸ ᱫᱚ ᱟᱸᱜ ᱚᱱᱟ ᱥᱤᱧ ᱥᱟᱠᱨᱟᱛ ᱢᱟᱱᱮ ᱵᱷᱳᱨ ᱵᱷᱳᱨ ᱛᱮ ᱡᱟᱦᱟᱸ ᱠᱚ ᱞᱟᱹᱭᱟ ᱩᱱ ᱥᱚᱢᱚᱭ ᱾
ᱠᱩᱲᱤ ᱠᱚᱢᱲᱟ ᱛᱟᱨᱯᱚᱨ ᱧᱤᱫᱟᱹ ᱵᱮᱲᱟ ᱚᱱᱟ ᱦᱟᱛᱚᱢ ᱚᱲᱟᱜ ᱨᱮ ᱥᱮ ᱚᱱᱟ ᱜᱟᱰᱟᱟᱨᱮ ᱚᱸᱰᱮ ᱛᱩᱯᱩ ᱛᱟᱨᱟ ᱦᱩᱭᱩᱜᱼᱟ ᱾
ᱦᱮᱸ ᱜᱚᱝᱠᱮ ᱟᱞᱮ ᱥᱮᱫ ᱦᱚᱸ ᱾ ᱦᱮᱸ ᱜᱚᱝᱠᱮ ᱟᱞᱮ ᱥᱮᱱ ᱦᱚᱸ ᱡᱟᱦᱟᱸ ᱜᱟᱰᱟ ᱛᱚᱯᱚᱞ ᱚᱸᱰᱮ ᱪᱟᱞᱟᱜ ᱵᱩᱲᱤ ᱠᱚᱢᱵᱟᱹ ᱠᱚ ᱵᱮᱱᱟᱣᱟ ᱩᱱ ᱦᱤᱞᱳᱜ ᱫᱚ ᱜᱟᱰᱟ ᱜᱟᱰᱟ ᱫᱟᱜ ᱛᱩᱯᱩᱨ ᱨᱮ ᱥᱩᱱᱩᱢ ᱚᱡᱚᱜ ᱠᱟᱛᱮ ᱠᱚ ᱛᱩᱯᱩᱱᱟ ᱛᱟᱯᱚᱨᱮ ᱾ ᱩᱱ ᱥᱟᱠᱨᱟ ᱩᱱ ᱦᱤᱞᱳᱜ ᱩᱱ ᱦᱤᱞᱳᱜᱟᱜ ᱫᱤᱱ ᱛᱚᱵᱚᱨ ᱨᱮ ᱫᱚ ᱟᱫᱚ ᱞᱟᱹᱭᱟᱠᱚ ᱪᱮᱫᱟᱜ ᱡᱚᱢ ᱯᱩᱨᱟᱹᱣ, ᱯᱚᱨᱚᱵᱽ ᱚᱱᱟ ᱠᱷᱟᱹᱛᱤᱨ ᱦᱚᱲᱢᱚ ᱨᱮ ᱱᱟᱣᱟ ᱵᱚᱥᱛᱚᱨ ᱠᱚ ᱡᱟᱦᱟᱱᱟᱜ ᱵᱚᱞᱮᱛᱮ ᱛᱩᱯᱩ ᱨᱟᱠᱟᱵ ᱠᱟᱛᱮᱫ ᱟᱨ ᱚᱱᱠᱟ ᱚᱱᱟ ᱠᱚ ᱡᱟᱦᱟᱸ ᱛᱤᱱ ᱦᱚᱨᱚᱜ ᱠᱟᱛᱮᱫ ᱤᱭᱟᱹ ᱠᱚ ᱯᱮ ᱢᱟᱦᱟᱸ ᱜᱮ ᱛᱟᱨᱯᱚᱨ ᱵᱩᱲᱤ ᱠᱚᱢᱵᱟᱹ ᱠᱚ ᱟᱛᱟᱨ ᱚᱱᱠᱟ ᱟᱞᱮᱥᱮᱫ ᱦᱚᱸ ᱚᱱᱠᱟᱹ ᱟᱰᱤ ᱡᱟᱠ ᱡᱚᱢᱚᱠ ᱧᱚᱜ ᱚᱱᱠᱟ ᱨᱟᱹᱥᱠᱟᱹ ᱧᱚᱜ ᱜᱮ ᱠᱚ ᱢᱮᱛᱟ ᱵᱩᱲᱦᱤ ᱠᱩᱢᱵᱟ ᱠᱚ ᱟᱪᱪᱷᱟ ᱜᱚᱢᱠᱮ ᱡᱮ ᱥᱟᱠᱨᱟᱛ ᱨᱮ ᱡᱮ ᱚᱱᱮ ᱚᱱᱠᱟ ᱢᱤᱫᱴᱟᱝ, ᱤᱭᱟᱹ ᱚᱱᱟ ᱫᱚ ᱤᱭᱟᱹ ᱚᱱᱮ ᱡᱮ ᱢᱤᱫᱴᱟᱝ ᱵᱷᱮᱡᱟ ᱛᱩ ᱢᱤᱫᱴᱟᱝ ᱵᱮᱵᱚᱥᱛᱷᱟ ᱢᱮᱱᱟᱜ ᱛᱟᱵᱚᱱᱟ ᱛᱟᱦᱚᱞᱮ ᱜᱚᱝᱠᱮ ᱚᱱᱛᱮ ᱫᱚ
ᱜᱮᱭᱟ ᱚᱱᱟ ᱵᱷᱮᱡᱟ ᱛᱩᱧ ᱵᱮᱵᱚᱥᱛᱷᱟ ᱫᱚ ᱟᱞᱮ ᱱᱚᱛᱮ ᱦᱚᱸ ᱢᱮᱱᱟᱜ ᱜᱮᱭᱟ ᱥᱤᱧ ᱥᱟᱠᱨᱟᱛ ᱦᱤᱞᱳᱜ ᱡᱚᱠᱷᱚᱱ ᱱᱚᱝᱠᱟ ᱟᱨ ᱛᱤᱱᱴᱟ ᱪᱟᱨᱴᱟ ᱥᱮᱫ, ᱵᱟᱡᱟᱣ ᱜᱚᱫᱚᱜᱼᱟ ᱩᱱ ᱥᱚᱢᱚᱭ ᱫᱚ ᱥᱟᱱᱟᱢ ᱠᱚ ᱥᱟᱱᱟᱢ ᱠᱚᱲᱟ ᱦᱚᱯᱚᱱ ᱠᱚ ᱪᱟᱞᱟᱣ ᱠᱟᱛᱮᱫ ᱵᱷᱮᱡᱟ ᱵᱤᱫ ᱠᱟᱛᱮᱜ ᱵᱷᱮᱡᱟ ᱠᱚ ᱛᱩᱧᱟ ᱟᱨ ᱡᱟᱦᱟᱸᱭ ᱡᱟᱦᱟᱭ ᱠᱚᱠᱚ ᱯᱷᱟᱥ ᱥᱮᱠᱮᱱ ᱲᱯᱷᱟᱥ ᱥᱮᱠᱮᱱ ᱛᱷᱟᱲᱚᱜᱼᱟ ᱩᱱᱠᱩ ᱠᱚᱫᱚ ᱚᱸᱰᱮ ᱵᱷᱮᱡᱟ ᱛᱩᱧ ᱴᱟᱺᱰᱤ ᱠᱷᱚᱱᱟᱜ ᱜᱮ ᱟᱨ ᱛᱩᱢᱫᱟᱜ ᱴᱟᱢᱟᱠ ᱛᱮ ᱨᱩ ᱨᱩ ᱛᱮ ᱟᱛᱳ ᱥᱮᱫ ᱠᱚ ᱥᱟᱢᱵᱟᱣ ᱟᱹᱜᱩ ᱠᱚᱣᱟ ᱜᱷᱚᱲᱟ ᱠᱟᱛᱮ, ᱜᱚᱝᱠᱮ ᱟᱯᱮ ᱚᱱᱛᱮ ᱠᱤ ᱱᱚᱝᱠᱟ ᱜᱮ?
ᱦᱮᱸ ᱜᱚᱝᱠᱮ ᱦᱚᱸ ᱡᱮ ᱚᱱᱟ ᱵᱷᱮᱡᱟ ᱠᱷᱩᱱᱴᱤ ᱫᱚ ᱡᱚᱜᱽ ᱢᱟᱹᱡᱷᱤ ᱛᱟᱱᱟ ᱵᱮᱫ ᱦᱚᱴᱚ ᱠᱟᱜᱼ ᱟᱭ ᱛᱟᱨᱯᱚᱨ ᱥᱟᱱᱟᱢ ᱵᱟᱲᱟ ᱥᱟᱱᱟᱢ ᱦᱚᱲ ᱥᱤᱸᱜᱟᱹᱲ ᱵᱮᱲᱟ ᱚᱱᱟ ᱛᱟᱨᱟᱥᱤᱧ ᱵᱮᱲᱟ ᱚᱠᱛᱚ ᱪᱟᱞᱟᱣ ᱠᱟᱛᱮᱫ ᱚᱱᱟ ᱠᱚ ᱛᱤᱨᱞᱟᱹ ᱦᱚᱯᱚᱱ ᱠᱚᱫᱚ ᱟᱭᱳ ᱦᱚᱲ ᱠᱚᱫᱚ ᱚᱱᱟ ᱠᱚ ᱥᱮᱨᱮᱧᱟᱜ ᱠᱚ ᱵᱟᱵᱟ ᱦᱚᱲ ᱠᱚᱫᱚ ᱚᱱᱟ ᱠᱚ ᱵᱷᱮᱡᱟ ᱠᱚ ᱛᱩᱧ ᱛᱮ ᱡᱟᱦᱟᱸᱭ ᱦᱚᱭᱛᱳ, ᱩᱱᱤ ᱫᱚ ᱟᱫᱚ ᱡᱚᱛᱚ ᱜᱷᱚᱲᱟ ᱠᱟᱛᱮ ᱥᱮᱨᱮᱧ ᱥᱮᱨᱮᱧ ᱛᱮ ᱥᱟᱱᱟᱢ ᱦᱚᱲ ᱛᱮ ᱚᱠᱟ ᱛᱮ ᱠᱚ ᱤᱫᱤᱭᱮᱭᱟ ᱢᱟᱺᱡᱷᱤ ᱪᱷᱟᱴ ᱠᱟ ᱛᱮ ᱢᱟᱺᱡᱷᱤ ᱪᱷᱟᱴᱠᱟᱨᱮ ᱚᱸᱰᱮ ᱟᱫᱚ ᱡᱟᱸᱜᱟ ᱠᱚᱜᱼᱟ ᱟᱹᱨᱩᱵ ᱵᱟᱲᱟ ᱢᱺᱡᱷᱤ ᱪᱷᱟᱴᱠᱟ ᱨᱮ ᱚᱱᱟ, ᱢᱟᱹᱡᱷᱤᱭᱟᱜ ᱚᱲᱟᱜ ᱨᱮ ᱥᱮᱱ ᱠᱟᱛᱮᱫ ᱠᱤᱪᱷᱩ ᱚᱱᱠᱟ ᱡᱚᱢᱟᱜ ᱠᱚ ᱠᱤᱪᱷᱩ ᱫᱟᱜ ᱠᱚ ᱡᱚᱢᱟᱜ ᱠᱚ, ᱡᱟᱹᱠᱷᱟᱹᱭ ᱵᱮᱥ ᱯᱤᱪ ᱨᱮᱰᱤ ᱫᱚᱦᱚ ᱠᱟᱜᱼᱟᱭ ᱟᱹᱛᱳ ᱦᱚᱲ ᱠᱚ ᱥᱟᱶᱛᱮ ᱠᱤᱪᱷᱩ ᱮᱢᱟ ᱠᱚᱣᱟᱭ᱾ ᱟᱨ ᱩᱱᱤ ᱡᱟᱦᱟᱸᱭ ᱵᱟᱡᱟᱣ ᱟᱫᱚ ᱠᱤᱪᱷᱩ ᱥᱟᱱᱟᱢ ᱛᱚᱨᱚᱯ ᱠᱷᱚᱱᱟᱜ ᱠᱟᱹᱴᱤᱡ ᱥᱤᱨᱯᱟᱹ ᱞᱮᱠᱟ ᱛᱟᱦᱮᱱᱟ, ᱡᱮ ᱩᱱᱤ ᱠᱚ ᱮᱢᱟᱭᱟ ᱱᱚᱝᱠᱟ ᱜᱚᱢᱠᱮ ᱟᱞᱮ ᱥᱮᱫ ᱦᱚᱸ ᱦᱩᱭ ᱫᱚ ᱦᱩᱭᱩᱜ ᱜᱮᱭᱟ, ᱟᱪᱪᱷᱟ ᱜᱚᱝᱠᱮ ᱚᱱᱟ ᱜᱟᱹᱰᱤ ᱮᱱᱮᱡ ᱟᱵᱚ ᱥᱟ
ᱜᱚᱝᱠᱮ
ᱦᱮᱞᱳ
ᱟᱹᱞᱤᱧ ᱦᱚᱸ ᱚᱱᱟ ᱠᱟᱛᱷᱟ ᱜᱮᱞᱤᱧ ᱞᱟᱹᱭ ᱦᱚᱪᱚ ᱛᱟᱦᱮᱸᱫ
ᱦᱮᱸ ᱟᱸᱡᱚᱢᱚᱜ ᱠᱟᱱᱟ
ᱞᱟᱹᱭᱫᱟᱞᱤᱱ ᱡᱟᱦᱟᱸ ᱚᱱᱟ ᱟᱹᱵᱤᱱ ᱵᱤᱱ ᱞᱟᱹᱭ ᱦᱚᱪᱚᱭᱮᱫ ᱛᱟᱦᱮ ᱛᱮᱥᱟᱨ ᱫᱤᱱ ᱥᱟᱠᱨᱟᱛ ᱯᱚᱨᱚᱵᱽ ᱨᱮᱱᱟᱜ ᱛᱮᱥᱟᱨ ᱫᱤᱱ ᱡᱟᱦᱟᱸ ᱫᱚ ᱜᱟᱲᱤ ᱟᱥᱮᱱ ᱜᱟᱲᱤ ᱟᱥᱮᱱ ᱢᱟᱦᱟ ᱠᱚ ᱢᱮᱛᱟᱜ ᱠᱟᱱᱟ ᱚᱱᱟ ᱫᱚ ᱜᱚᱝᱠᱮ ᱟᱵᱚ ᱡᱟᱦᱟᱸ ᱵᱟᱝᱟᱞ ᱵᱟᱝᱜᱟᱞᱤ ᱥᱚᱢᱟᱡᱽ ᱨᱮᱱᱟᱜ ᱵᱚᱱ ᱪᱤᱱᱛᱟᱹ ᱞᱮᱠᱷᱟᱱ ᱫᱚ ᱡᱟᱦᱟᱸ ᱫᱚ ᱟᱨ ᱴᱩᱥᱩ ᱯᱚᱨᱚᱵᱽ ᱢᱮᱱᱛᱮ ᱞᱟᱹᱭ ᱜᱟᱱᱚᱜᱼᱟ ᱚᱱᱟ ᱫᱚ ᱜᱟᱲᱤ ᱟᱥᱮᱱ ᱫᱚ ᱟᱨ ᱜᱟᱲᱤᱭᱟᱥᱮᱱ ᱫᱚ, ᱠᱟᱹᱴᱤᱡ ᱠᱚ ᱢᱟᱹᱭ ᱵᱟᱹᱵᱩ ᱠᱚ, ᱵᱟᱹᱵᱩ ᱠᱚ ᱟᱨ ᱥᱮᱬᱟ ᱠᱚᱦᱚᱸ ᱩᱱᱠᱩ ᱟᱠᱚ ᱱᱚᱣᱟ ᱤᱭᱟᱹ ᱨᱮᱱ ᱵᱩᱥᱩᱵ ᱠᱚᱨᱮᱱ ᱥᱮ ᱯᱩᱛᱩᱞ ᱠᱚᱠᱚ ᱛᱮᱭᱟᱨ ᱠᱚ ᱛᱮ ᱜᱟᱹᱲᱤ ᱠᱚᱠᱚ ᱛᱮᱭᱟᱨ ᱠᱚᱛᱮ ᱟᱨ ᱥᱟᱱᱟᱢ ᱥᱟᱱᱛᱟᱲ ᱟᱛᱳ ᱨᱮ ᱪᱟᱞᱟᱣ ᱠᱟᱛᱮ ᱮᱱᱮᱡ ᱥᱮᱨᱮᱧ ᱟᱠᱚ ᱟᱨᱻ᱾ ᱟᱨ ᱪᱟᱣᱞᱮ ᱵᱷᱲᱤ ᱠᱚᱠᱚ ᱮᱢᱟ ᱠᱚᱣᱟ᱾ ᱜᱚᱢᱠᱮ ᱟᱞᱮ ᱱᱚᱛᱮ᱾ ᱱᱚᱛᱮ ᱫᱚ ᱱᱚᱝᱠᱟ ᱛᱚᱵᱮ ᱟᱯᱮ ᱚᱱᱛᱮ ᱚᱠᱟ ᱞᱮᱠᱟ?
ᱜᱚᱝᱠᱮ ᱟᱞᱮ ᱥᱮᱫ ᱟᱫᱚ᱾ ᱡᱮ ᱦᱮᱞᱳ ᱟᱞᱮ ᱫᱚ ᱚᱱᱮ ᱥᱟᱱᱛᱟᱲ᱾ ᱜᱤᱫᱽᱨᱟᱹ ᱠᱚ ᱦᱩᱰᱤᱧ ᱦᱩᱰᱤᱧ ᱢᱟᱹᱭ ᱵᱟᱹᱵᱩ ᱠᱚ ᱛᱟᱨᱯᱚᱨᱮ ᱥᱟᱱᱟᱢ᱾ ᱦᱚᱲ ᱜᱮ ᱠᱚᱲᱟ ᱜᱤᱫᱽᱨᱟᱹ ᱠᱩᱲᱤ ᱜᱤᱫᱽᱨᱟᱹ ᱠᱚ ᱟᱫᱚ᱾ ᱚᱱᱠᱟᱞᱮ ᱥᱟᱡᱟᱜᱼᱟ ᱱᱟᱱᱟ ᱨᱚᱠᱚᱢ ᱦᱚᱨᱚᱜ ᱪᱤᱱᱦᱟᱹ ᱛᱮ᱾ ᱦᱮ ᱜᱚᱛᱮ ᱟᱫᱚ᱾ ᱥᱟᱡᱟᱜ ᱛᱮ ᱥᱟᱡᱟᱣ ᱠᱟᱛᱮᱫ ᱦᱚᱨᱚᱜ ᱵᱟᱸᱫᱮ ᱠᱟᱛᱮᱫ ᱟᱫᱚ ᱟᱛᱩ ᱯᱟᱥᱮᱡ ᱱᱤᱡᱮᱨᱟᱜ ᱟ ᱟᱹᱛᱳ ᱠᱚᱨᱮ᱾ ᱟᱫᱚ ᱚᱱᱠᱟ ᱞᱮ ᱪᱟᱞᱟᱜ ᱛᱮ ᱜᱟᱰᱤ ᱞᱮ ᱠᱷᱚᱲ ᱠᱚᱨᱮᱱᱟᱜ᱾ ᱚᱱᱟ ᱜᱟᱹᱰᱤ ᱚᱱᱠᱟᱞ ᱞᱮ ᱮᱱᱮᱡᱟ ᱚᱱᱠᱟ ᱠᱟᱛᱮᱫ ᱜᱮ ᱚᱱᱟ ᱜᱟᱹᱰᱤ ᱮᱱᱮᱡ ᱫᱚᱞᱮ ᱯᱟᱨᱚᱢ ᱤᱫᱤᱭᱟ᱾ ᱛᱚ ᱚᱸᱰᱮ ᱟᱨᱠᱤ ᱞᱟᱸᱫᱟ ᱵᱷᱟᱵᱽ ᱛᱟᱦᱮᱱᱟ᱾ ᱡᱚᱠᱷᱚᱱ ᱦᱚᱲᱞᱮ ᱪᱟᱞᱟᱜᱼᱟ ᱱᱟᱱᱟ ᱨᱚᱠᱚᱢ ᱠᱟᱛᱷᱟ ᱞᱟᱸᱫᱟ ᱨᱚᱠᱚᱢᱟᱜ ᱠᱟᱛᱷᱟ ᱠᱚᱫᱚ ᱯᱚᱨᱮ ᱠᱤᱪᱷᱩ ᱠᱤᱪᱷᱩ ᱦᱚ ᱦᱚᱲ ᱫᱚ ᱚᱱᱟ ᱵᱷᱩᱨᱠᱟᱹᱞᱭᱟ ᱡᱮ ᱨᱟᱱ ᱢᱩᱨᱜᱟᱹᱱ ᱠᱚ ᱧᱟᱢᱚᱜ ᱠᱟᱱᱟ᱾ ᱛ ᱠᱟᱞ ᱚᱱᱠᱟᱱ ᱠᱟᱛᱷᱟ ᱠᱚᱦᱚᱸᱰᱤ ᱮᱱᱮᱡ ᱮᱱᱮᱡᱛᱮ ᱟᱸᱡᱚᱢ ᱧᱟᱢᱚᱜᱼᱟ ᱜᱚᱢᱠᱮ ᱟᱹᱰᱤ ᱨᱟᱹᱥᱠᱟᱹ ᱥᱟᱞᱟᱜ ᱜᱮ ᱟᱹᱰᱤ ᱢᱚᱸᱡᱽᱜᱮ ᱵᱩᱡᱷᱟᱹᱜᱼᱟ ᱛᱚ ᱟᱫᱚ ᱜᱚᱢᱠᱮ ᱟᱞᱮᱥᱮᱫ ᱢᱟ ᱚᱱᱠᱟ᱾
ᱜᱚᱝᱠᱮ ᱟᱹᱵᱤᱱᱟᱜ ᱠᱟᱛᱷᱟ ᱟᱸᱡᱚᱢ ᱠᱟᱛᱮᱫ ᱟᱹᱞᱤᱧ ᱦᱚᱸ ᱱᱟᱥᱮᱱᱟᱜ ᱱᱟᱥᱮᱱᱟᱜ ᱮᱠᱫᱚᱢ ᱨᱟᱹᱥᱠᱟᱹ ᱞᱤᱧ ᱵᱩᱡᱷᱟᱹᱣ ᱜᱚᱫ ᱠᱮᱫ ᱜᱮᱭᱟ᱾ ᱢᱮᱱᱠᱷᱟᱱ ᱟᱵᱚ ᱱᱚᱣᱟ ᱥᱚᱦᱟᱭ ᱵᱚᱸᱜᱟ ᱨᱮᱱᱟᱜ ᱯᱩᱱᱟᱹᱜ ᱫᱤᱱ ᱡᱟᱦᱟᱸᱴᱟᱜ ᱫᱚ ᱨᱟᱱ ᱟᱠᱠᱷᱨᱤᱧ ᱫᱤᱱ ᱦᱚᱸᱠᱚ ᱢᱮᱛᱟᱜ ᱠᱟᱱᱟ ᱟᱞᱮ ᱱᱚᱛᱮ ᱢᱟ᱾
ᱟᱫᱚ ᱚᱱᱟ ᱨᱟᱱ ᱟᱹᱠᱷᱨᱤᱧ ᱫᱤᱱ ᱫᱚ ᱟᱞᱮ ᱱᱚᱛᱮ ᱫᱚ ᱡᱟᱦᱟᱸᱭ ᱠᱚ ᱡᱤᱞ ᱠᱚ ᱯᱤᱴᱷᱟᱹ ᱠᱚ ᱞᱮᱴᱚ ᱠᱚ ᱡᱚᱢ ᱡᱚᱢ ᱛᱮᱠᱚ ᱞᱟᱡ ᱠᱚ ᱵᱟᱹᱲᱤᱡ ᱟᱠᱟᱱ ᱛᱟᱠᱚᱣᱟ ᱩᱱᱠᱩ ᱠᱚ᱾
ᱨᱟᱱ ᱵᱮᱥ ᱦᱚᱪᱚ ᱞᱟᱹᱜᱤᱫ ᱥᱮ ᱱᱟᱥᱮᱱᱟᱜ ᱱᱟᱥᱮᱱᱟᱜ ᱩᱱᱠᱩ ᱥᱟᱞᱟᱜ ᱞᱟᱸᱫᱟ ᱨᱤᱠᱟᱹ ᱞᱟᱹᱜᱤᱫ ᱚᱱᱟ᱾ ᱨᱟᱹᱱ ᱟᱹᱠᱨᱤᱧ ᱧᱩᱛᱩᱢ ᱛᱮ ᱪᱟᱞᱟᱣ ᱠᱟ ᱠᱟᱛᱮᱮᱫ ᱩᱱᱠᱩ ᱛᱟᱞᱟᱨᱮ ᱠᱟᱹᱡ ᱱᱟᱥᱮ ᱨᱟᱹᱥᱠᱟᱹ ᱨᱟᱹᱥᱠᱟᱹ ᱡᱚᱝ ᱨᱮᱱᱟᱜ᱾ ᱢᱤᱫᱴᱟᱝ ᱫᱤᱱ ᱠᱟᱱᱟ᱾ ᱚᱱᱟ ᱫᱤᱱ ᱫᱚ ᱨᱟᱱ ᱟᱹᱜ᱾ ᱧᱩᱛᱩᱢ ᱛᱮ ᱜᱟᱱᱚᱜ ᱥᱟᱹᱜᱟᱹᱭ ᱜᱟᱱᱚᱜᱟᱹᱜ᱾ ᱥᱟᱹᱜᱟᱹᱭᱟᱱ ᱦᱚᱲ ᱴᱷᱮᱱ ᱪᱟᱞᱟᱣ ᱠᱟᱛᱮᱫ᱾ ᱢᱟᱱᱮ ᱦᱟᱺᱰᱤ ᱯᱟᱹᱣᱟᱹ ᱧᱩ ᱨᱮᱱᱟᱜ ᱢᱤᱫᱴᱟᱝ ᱢᱟᱫᱽᱫᱷᱚᱢ ᱠᱟᱱᱟ ᱚᱠᱮ᱾ ᱜᱚᱝᱠᱮ ᱛᱚᱵᱮ ᱟᱯᱮ ᱚᱱᱛᱮ ᱫᱚ ᱱᱚᱣᱟ ᱫᱚ ᱱᱚᱝᱠᱟ ᱦᱩᱭᱩᱜᱼᱟ ᱥᱮ ᱚᱠᱟᱮᱠᱟ?
ᱟᱞᱮ ᱫᱚ ᱜᱚᱢᱠᱮ ᱨᱟᱱ ᱟᱠᱷᱨᱤᱧ ᱢᱟᱫᱽᱫᱷᱚᱢ ᱫᱚ᱾ ᱚᱱᱮ ᱚᱱᱮᱢ ᱢᱮᱱᱠᱮᱫ ᱞᱮᱠᱟ ᱟᱯᱮ ᱥᱮᱫ ᱞᱮᱠᱟ ᱡᱮᱢᱚᱱ ᱨᱟᱱ ᱟᱠᱷᱨᱤᱧ ᱟᱞᱮ ᱥᱮᱫ ᱫᱚ ᱚᱱᱮ ᱡᱮ᱾ ᱜᱮ ᱡᱮ ᱚᱱᱮ ᱡᱮ ᱜᱟᱲᱤᱮᱱᱮᱡ ᱦᱤᱞᱳᱜ ᱜᱮ᱾ ᱠᱤᱪᱷᱩ ᱫᱚ ᱨ ᱚᱱᱠᱟ ᱫᱚ ᱵᱟᱝᱠᱚ ᱫᱚᱦᱚᱭᱮᱫᱟ ᱥᱮᱫᱟᱭ ᱦᱟᱲᱟᱢ ᱠᱚ᱾ ᱚᱱᱟ ᱩᱫᱩᱜ ᱥᱮᱬᱟ ᱞᱮᱠᱟᱛᱮ ᱟᱫᱚ ᱢᱤᱫ ᱨᱟᱹᱥᱠᱟᱹ ᱡᱚᱝ ᱞᱟᱹᱜᱤᱫ ᱛᱮ᱾ ᱟᱫᱚ ᱞᱟᱡ ᱦᱟᱹᱥᱩ ᱵᱚᱦᱚᱜ ᱦᱟᱥᱩ ᱨᱟᱱ ᱱᱚᱝᱠᱟ ᱥᱟᱠᱟᱢ ᱡᱤᱞ ᱯᱮ ᱡᱚᱢ ᱠᱟᱜᱼᱟ᱾ ᱟᱫᱚ ᱚᱱᱠᱟ ᱢᱟ ᱦᱟᱸᱜ ᱵᱟᱝ ᱧᱮᱞ ᱧᱟᱢ ᱠᱟᱱᱟ᱾ ᱛᱟᱦᱟ ᱰᱤᱲ ᱠᱚ ᱥᱟᱠᱨᱟᱛ ᱨᱮᱢᱟ ᱩᱱᱟᱹᱜ ᱜᱟᱱ ᱡᱤᱞ ᱱᱟᱱᱟ ᱨᱚᱠᱚᱢ ᱡᱤᱞ ᱵᱚᱱ ᱡᱚᱢ ᱠᱟᱜᱼᱟ ᱯᱤᱴᱷᱟᱹ ᱠᱚᱵᱚᱱ ᱡᱚᱢ ᱠᱟᱜᱼᱟ᱾ ᱞᱟᱡᱽ ᱢᱟ ᱵᱟᱹᱲᱤᱪᱚᱜ ᱜᱮ᱾ ᱟᱨ᱾
ᱪᱟ ᱚᱝᱠᱮ᱾
ᱟᱪᱷᱟ ᱜᱚᱢᱠᱮ ᱟᱞᱟᱝᱟᱜ ᱚᱠᱛᱚ ᱦᱚᱸ ᱦᱮᱡ ᱦᱤᱡᱩᱜ ᱠᱟᱱᱟ᱾ ᱛᱟᱞᱟᱝᱟ ᱟᱫᱚ ᱱᱤᱭᱟᱹ ᱜᱷᱟᱹᱲᱤ ᱫᱚ ᱱᱚᱝᱠᱟ ᱜᱮᱞᱟᱝ ᱜᱟᱞᱢᱟᱨᱟ ᱟᱨᱦᱚᱸ ᱦᱚᱭᱛᱳ ᱯᱚᱨᱮ ᱛᱮᱞᱟᱝ ᱡᱟᱦᱟᱱᱟᱜ ᱥᱟᱛᱟᱢ ᱱᱤᱭᱮ ᱞᱟᱝ ᱜᱟᱞᱢᱟᱨᱟᱣ ᱜᱚᱢᱠᱮ᱾
ᱦᱚᱭ ᱜᱚᱝᱠᱮ᱾
ᱴᱷᱤᱠ ᱜᱮᱮᱭᱟ ᱜᱚᱝᱠᱮ ᱡᱚᱦᱟᱨ ᱜᱮ ᱛᱟᱦᱚᱞᱮ ᱦᱮᱸ
ᱦᱩᱸ ᱡᱚᱦᱟᱨ ᱜᱮ